ᱦᱮᱞᱳ
ᱦᱮᱸ ᱡᱚᱦᱟᱨ ᱜᱮ ᱵᱚᱭᱦᱟ
ᱦᱳᱭ ᱜᱚᱝᱠᱮ ᱡᱚᱦᱟᱨ ᱜᱮ ᱡᱚᱦᱟᱨ ᱜᱮ
ᱡ
ᱜᱚᱢᱠᱮ ᱟᱸᱢᱚᱜ ᱠᱟᱱᱟ ᱛᱚ ᱠᱞᱤᱭᱟᱨ
ᱦᱮᱸ ᱮᱠᱫᱚᱢ ᱠᱞᱤᱭᱟᱨ ᱢᱚᱡᱽ ᱜᱮ ᱨᱚᱲ ᱟᱸᱢᱚᱜ ᱠᱟᱱᱟ ᱟᱨ ᱤᱟᱹᱜ ᱜᱮ ᱪᱮᱫ ᱞᱮᱠᱟᱢ ᱟᱸᱡᱚᱢᱮᱜᱼᱟ
ᱮᱠᱫᱚᱢ ᱟᱞᱤᱧ ᱦᱚᱸ ᱢᱚᱡᱽ ᱜᱮᱞᱤ ᱡᱚᱢ ᱫᱚ
ᱟᱪᱪᱷᱟ
ᱛᱟᱯᱚᱨ ᱜᱚᱝᱠᱮ ᱪᱮᱫ ᱞᱮᱠᱟ ᱢᱮᱱᱟᱜ ᱵᱤᱱᱟ
ᱚ ᱟᱹᱞᱤᱧ ᱫᱚ ᱦᱟᱸᱜ ᱢᱚᱡᱽ ᱜᱮ ᱢᱮᱱᱟᱜ ᱞᱤᱧᱟ ᱱᱤᱛ ᱦᱟᱹᱵᱤᱡ ᱛᱮ ᱫᱚ ᱟᱵᱮᱱ ᱜᱮ ᱦᱟᱸᱜ ᱪᱮᱫ ᱞᱮᱠᱟ
ᱦᱮᱸ ᱟᱹᱞᱤᱧ ᱦᱚᱸᱜ ᱱᱟᱯᱟᱭ ᱜᱮ ᱢᱮᱱᱟᱜ ᱞᱤᱧ ᱜᱮ
ᱟᱪᱷᱟ ᱛᱚ ᱡᱚᱢ ᱵᱟᱲᱟ ᱠᱚᱫᱚ ᱦᱩᱭ ᱮᱱᱟ᱾
ᱦᱩᱸ ᱦᱩᱸ ᱦᱩᱸ ᱡᱚᱢ ᱠᱚᱫᱚ ᱦᱩᱭᱮᱱᱟ ᱱᱚᱜᱚᱭ ᱡᱚᱢ ᱵᱟᱲᱟ ᱠᱟᱛᱮᱜ ᱠᱟᱹᱴᱤᱡ ᱫᱩᱲᱩᱵ ᱵᱟᱲᱟ ᱦᱩᱭᱟᱱᱟ ᱡᱤᱨᱟᱹᱣ ᱦᱩᱭ ᱟᱠᱟᱱᱟ
ᱟᱪᱪᱷᱟ ᱟᱪᱪᱷᱟ ᱚ ᱛᱚᱵᱮ ᱪᱮᱫ ᱠᱚᱯᱮ ᱠᱟᱹᱢᱤ ᱵᱟᱲᱟᱭᱟ ᱱᱮᱛᱟᱨ ᱫᱚ ᱩᱱ ᱫᱚ
ᱱᱮᱛᱟᱨ ᱫᱚ ᱜᱚᱝᱠᱮ ᱦᱚᱜᱼᱚᱭ ᱛᱚ ᱡᱮ ᱵᱚᱨᱥᱟ ᱧᱩᱨᱩ ᱟᱠᱟᱱᱟ ᱟᱥᱟᱲ ᱵᱚᱸᱜᱟ ᱫᱚ ᱫᱤᱱᱟᱹᱢ ᱫᱤᱱ ᱜᱮ ᱢᱚᱴᱟ ᱢᱩᱴᱤ ᱠᱚᱢ ᱵᱮᱥᱤ ᱫᱚ ᱡᱟᱹᱲᱤᱭᱮᱫ ᱜᱮᱭᱟᱭ ᱛᱚ ᱮᱱᱛᱮ ᱨᱮᱦᱚᱸᱜᱼᱚᱭ ᱱᱚᱣᱟ ᱡᱟᱹᱲᱤ ᱫᱤ ᱨᱮᱜᱮ ᱟᱯᱟᱱ ᱟᱹᱯᱤᱱᱟᱜ ᱡᱟᱦᱟᱸ ᱠᱟᱹᱢᱤ ᱡᱟᱦᱟᱸ ᱫᱚ ᱠᱷᱟᱹᱫᱽ ᱵᱟᱹᱭᱦᱟᱹᱲ ᱠᱚ ᱧᱮᱞ ᱠᱟᱛᱮᱜ ᱪᱟᱥ ᱠᱟᱹᱢᱤ ᱧᱮᱞ ᱦᱩᱭᱩᱜᱼᱟ ᱛᱚ ᱚᱱᱟ ᱠᱚᱜᱮ ᱵᱤᱛᱟᱹᱜᱟᱹ ᱢᱟᱜ ᱥᱟᱶ ᱥᱟᱶᱛᱮ ᱡᱟᱦᱟᱸ ᱛᱚᱞᱟ ᱠᱚ ᱜᱤᱲᱤᱭ ᱠᱟᱱᱟ ᱚᱱᱟ ᱠᱷᱚᱱᱟᱜ ᱧᱮᱞ ᱵᱟᱲᱟᱦᱩᱭᱩᱜ ᱠᱟᱱᱟ ᱠᱷᱮᱛ ᱠᱷᱚᱱᱟᱜ ᱥᱤ ᱦᱩᱭᱩᱜ ᱠᱟᱱᱟ ᱟᱯᱮ ᱥᱮᱫ ᱪᱮᱫ ᱜᱚᱝᱠᱮ ᱪᱮᱫ ᱠᱚ ᱪᱟᱥ ᱦᱩᱭᱩᱜ ᱠᱟᱱᱟ ᱯᱟᱞᱮᱱ ᱥᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱟᱞᱮ ᱥᱮᱫ ᱦᱚᱸ ᱚᱱᱠᱟᱜᱮ ᱱᱚᱜᱼᱚᱭ ᱦᱳᱲ ᱦᱩᱲᱩ ᱨᱚᱦᱚᱭ ᱛᱚᱢᱟᱜ ᱟᱞᱮ ᱥᱮᱱᱞᱮ ᱥᱚᱵᱡᱤ ᱠᱟᱱᱟ ᱫᱤᱱᱟᱹᱢ ᱜᱮ ᱟᱨ ᱛᱷᱚᱲᱟ ᱛᱷᱚᱲᱟ ᱱᱚᱝᱠᱟ ᱫᱟᱜ ᱮ ᱡᱟᱹᱲᱤ ᱵᱟᱲᱟᱭᱮᱫᱟ ᱠᱷᱚᱛᱤ ᱧᱚᱜ ᱮᱱᱟ ᱦᱚᱸ ᱫᱤᱱ ᱨᱮᱫᱚ ᱫᱟᱜ ᱮ ᱡᱟᱹᱲᱤ ᱵᱟᱲᱟ ᱠᱮᱫᱟ ᱱᱤᱛᱚᱜ ᱫᱚ ᱥᱤᱛᱩᱝ ᱟᱠᱟᱫᱟᱭ ᱪᱮᱫᱠᱟ ᱠᱚ ᱢᱮᱱᱟ ᱛᱮ ᱯᱷᱟᱸᱠ ᱠᱟᱫᱟᱭ ᱾ ᱟᱹᱭᱩᱵᱮᱞᱟ ᱢᱤᱫ ᱜᱷᱟ. ᱲᱤᱭ ᱥᱤᱛᱩᱝ ᱠᱮᱫᱟ ᱛᱟᱭᱚᱢ ᱫᱟᱨᱟᱢ ᱛᱮᱫᱚᱭ ᱯᱷᱟᱸᱠ ᱠᱟᱫᱟ᱾
ᱦᱩᱸ
ᱦᱮᱸ
ᱟᱪᱼᱪᱷᱟ ᱪᱷᱟ ᱪᱷᱟ
ᱦᱩᱸ
ᱟᱰᱤ ᱱᱟᱯᱟᱭ ᱜᱚᱢᱠᱮ ᱟᱹᱰᱤ ᱟᱹᱰᱤ ᱠᱷᱟᱴᱚ ᱛᱮ ᱜᱚᱢᱠᱮ ᱤᱭᱟᱹ ᱠᱟᱹᱴᱤᱡ ᱜᱚᱝᱠᱮ ᱟᱯᱮ ᱥᱮᱫ ᱫᱚ ᱪᱮᱻ ᱪᱮᱫ ᱠᱚ ᱦᱩᱲᱩ ᱠᱚᱠᱚ ᱪᱟᱥ ᱛᱮ ᱥᱮ
ᱚᱸᱦᱚ
ᱠᱚᱨᱮᱱᱟᱜ ᱧᱩᱛᱩᱢ ᱠᱚ ᱵᱟᱲᱟᱭᱟ ᱵᱤᱱ
ᱟ ᱟᱞᱮᱥᱮᱫ ᱫᱚ ᱦᱩᱲᱩ ᱠᱚᱫᱚ ᱡᱮᱞᱮᱠᱟᱟ ᱨᱚᱧ ᱡᱤᱛ ᱠᱚ ᱯᱚᱨᱤᱢᱚᱞ ᱠᱚ ᱨᱚᱧᱡᱤᱛ ᱯᱚᱨᱤᱢᱚᱞ ᱤᱱᱟᱹ ᱠᱟᱛᱮᱫ ᱡᱟᱦᱟᱸ ᱵᱚᱱ ᱢᱮᱱᱫᱟ ᱦᱮᱸᱫᱮ ᱦᱩᱲᱩ ᱵᱷᱚᱜᱽ ᱦᱩᱲᱩ ᱵᱩᱨᱱᱤ ᱦᱩᱲᱩ ᱟᱨ ᱢᱚᱱᱥᱨᱤ ᱚᱱᱟ ᱠᱚᱜᱮ ᱦᱟᱸᱜ ᱟᱞᱮ ᱥᱮᱫ ᱫᱚᱞᱮ ᱪᱟᱥᱟ᱾ ᱟᱯᱮ ᱥᱮᱫ ᱜᱮ ᱦᱟᱸᱜ?
ᱮᱠᱫᱚᱢ ᱟᱞᱮ ᱥᱮᱫ ᱦᱚᱸ ᱱᱟᱜ ᱥᱚᱨᱱᱚ ᱦᱟᱡᱟᱨ ᱫᱚᱥ ᱛᱟᱯᱚᱨᱮ ᱡᱟᱵᱤᱱ ᱞᱟᱹᱭ ᱠᱮᱫᱼᱟ ᱢᱤᱫᱵᱟᱨ ᱠᱚ ᱚᱱᱟ ᱨᱮ ᱢᱮᱱᱟᱜ ᱜᱮᱭᱟ ᱾ ᱜᱚᱝᱠᱮ ᱛᱟᱦᱚᱞᱮ ᱟᱹᱰᱤ ᱪᱟᱹᱥᱤᱵᱟᱹᱥᱤ ᱦᱚᱲ ᱜᱮ ᱠᱟᱱᱟ ᱵᱤᱱ ᱥᱮᱪᱮᱫ
ᱟᱹᱰᱤ ᱫᱚ ᱵᱟᱝ ᱟᱹᱰᱤ ᱫᱚ ᱵᱟᱝ ᱢᱚᱱᱮ ᱮᱱᱦᱚᱸ ᱡᱟᱜᱮ ᱵᱚᱞᱮ ᱱᱤᱡᱮᱨ ᱢᱟ ᱪᱟᱥ ᱢᱟ ᱨᱮᱫᱚ ᱩᱱ ᱚᱠᱛᱮ ᱫᱚ ᱵᱟᱝ ᱦᱩᱭ ᱠᱟᱱᱟ᱾ ᱛᱚ ᱠᱷᱟᱹᱞᱤ ᱱᱚᱝᱠᱟ ᱚᱲᱟᱜ ᱨᱮᱱ ᱵᱟᱵᱟᱭᱳ ᱦᱚᱲ ᱜᱚᱲᱚ ᱟᱭ ᱦᱩᱭᱩᱜᱼᱟ ᱾
ᱩᱸ ᱟᱪᱪᱷᱟ ᱟᱪᱷᱟ ᱮᱠᱟᱞ ᱮᱠᱟᱞ
ᱦᱩᱸ
ᱟᱹᱰᱤ ᱟᱹᱰᱤ ᱱᱟᱯᱟᱭ ᱦᱩᱢ ᱮᱠᱷᱚᱱᱚ ᱯᱚᱨᱡᱚᱱᱛᱚ ᱱᱤᱛ ᱦᱚᱸ ᱟᱵᱚᱱᱟᱜ ᱡᱟᱦᱟᱸ ᱪᱟᱥ ᱟᱵᱟᱫ ᱠᱟᱢᱤ ᱡᱮ ᱱᱤᱡᱮᱛᱮ ᱠᱟᱢᱤ ᱠᱟᱛᱮᱜ ᱡᱚᱢ ᱱᱚᱶᱟ ᱫᱚ ᱟᱹᱣᱨᱤ ᱵᱚᱱ ᱟᱫ ᱛᱟᱵᱚᱱᱟ ᱦᱩᱸ
ᱦᱩᱢᱸ ᱦᱩ ᱦᱩᱸ
ᱟᱨ ᱜᱚᱝᱠᱮ ᱛᱟᱦᱞᱮ ᱡᱮ ᱧᱮᱞᱚᱜᱚᱜ ᱠᱟᱱᱟ ᱵᱮᱥᱤᱨ ᱵᱷᱟᱜᱽ ᱮᱸ ᱥᱮᱫᱟᱭ ᱫᱚ ᱚᱵᱚᱥᱭ ᱱᱟᱱᱟ ᱛᱩᱢᱟᱹᱞ ᱠᱟᱛᱮᱜ ᱵᱚᱱ ᱡᱚᱢ ᱠᱮᱭᱟ ᱾ ᱱᱤᱛ ᱦᱚᱵᱚᱱ ᱩᱸ ᱠᱟᱹᱢᱤ ᱠᱟᱛᱮᱫ ᱥᱮ ᱱᱟᱱᱟ ᱦᱩᱱᱟᱹᱨ ᱤᱭᱟᱹ ᱠᱟ ᱠᱟᱛᱮᱫ ᱜᱮᱵᱚᱱ ᱡᱚᱢᱮᱫ ᱜᱮᱭᱟ ᱛᱚ ᱜᱚᱝᱠᱮ ᱞᱟᱦᱟᱛᱮ ᱡᱮᱞᱮᱠᱟ ᱟᱵᱚ ᱵᱚᱱ ᱪᱟᱥ ᱠᱮᱭᱟ ᱟᱨ ᱱᱤᱛ ᱪᱮᱫ ᱞᱮᱠᱟ ᱵᱚᱱ ᱪᱟᱥ ᱮᱫᱟ ᱾ ᱚᱱᱟ ᱨᱮᱱᱟᱜ ᱪᱮᱫ ᱯᱷᱟᱨᱟᱠ ᱮᱢ ᱧᱮᱞ ᱫᱟ ᱜᱚᱝᱠᱮ ᱠᱟᱹᱴᱤᱡ ᱡᱩᱫᱤ ᱟᱰᱤ ᱢᱤᱫᱵᱟᱨ ᱛᱮ ᱠᱷᱟᱴᱚ ᱛᱮ
ᱟᱪᱷᱟ ᱾ ᱩᱢᱢ ᱮᱴᱟᱜ ᱥᱮᱱᱟᱜ ᱫᱚ ᱚᱦᱚᱧ ᱞᱟᱹᱭ ᱠᱮᱭᱟ ᱛᱚ ᱟᱞᱮ ᱥᱮᱱᱟᱜ ᱤᱧ ᱜᱮ ᱛᱷᱚᱲᱟ ᱜᱟᱱᱤᱧ ᱞᱟᱹᱭ ᱠᱮᱭᱟ ᱡᱮ ᱮᱸ ᱟᱹᱰᱤ
ᱟᱯᱮ ᱥᱮᱫ ᱜᱤ
ᱦᱚᱭ ᱟᱹᱰᱤ ᱫᱤᱱ ᱡᱟᱦᱟᱸ ᱞᱮᱠᱟ ᱠᱚ ᱪᱟᱥᱚᱜ ᱠᱟᱱ ᱛᱚ ᱟᱞᱮ ᱱᱚᱣᱟ ᱟᱞᱮ ᱴᱚᱞᱟ ᱨᱮᱫᱚ ᱟᱹᱰᱤ ᱠᱚᱢ ᱦᱚᱲᱠᱚ ᱟᱹᱰᱤ ᱠᱚᱢ ᱦᱚᱲ ᱠᱚ ᱪᱟᱥᱚᱜ ᱠᱟᱱ ᱛᱟᱦᱮᱱᱟ, ᱟᱨ ᱟᱸ ᱡᱟᱹᱥᱛᱤ ᱦᱚᱲᱜᱤ ᱢᱟᱱᱮ ᱮᱠᱟ ᱱᱚᱝᱠᱟ ᱜᱩᱛᱤ ᱠᱟᱹᱲᱢᱤ ᱠᱚ ᱛᱟᱦᱮᱱ ᱠᱟᱱ ᱛᱟᱦᱮᱱᱟ ᱛᱚ ᱡᱟᱜᱜᱟ ᱡᱩᱢᱤ ᱫᱚ ᱛᱟᱦᱮᱸ ᱠᱟᱱᱟ ᱡᱟᱜᱜᱟ ᱡᱩᱚᱢᱤ ᱫᱚ ᱛᱟᱦᱮᱸ ᱠᱟᱱᱟ ᱡᱟᱭᱜᱟ ᱡᱩᱢᱤ ᱛᱟᱦᱮᱸ ᱠᱟᱱ ᱛᱟᱠᱩ ᱜᱮᱭᱟ ᱠᱤᱱᱛᱩ ᱡᱟᱭᱜᱟ ᱡᱚᱢᱤ ᱦᱚᱲ ᱴᱷᱮᱱ ᱠᱚ ᱵᱚᱱᱫᱷᱠᱮᱫ ᱠᱟᱱ ᱛᱟᱦᱮᱱᱟ ᱟᱨ ᱩᱱᱠᱩ ᱠᱚ ᱜᱩᱛᱤ ᱠᱟ. ᱲᱢᱤᱜ ᱠᱟᱱ ᱛᱟᱦᱮᱱᱟ ᱩᱱᱠᱩ ᱜᱮ ᱡᱟᱹᱥᱛᱤ ᱜᱮᱠᱩ ᱛᱟᱦᱮᱸ ᱠᱟᱱᱟ᱾
ᱛᱚ ᱫᱤᱱ ᱠᱚ ᱮᱸ ᱪᱟᱞᱟᱣᱤᱫᱤᱱᱟ ᱪᱟᱞᱟᱣᱤᱫᱤᱱᱟ ᱵᱟᱝ ᱚᱱᱠᱟ ᱫᱚ ᱱᱤᱛᱚᱜ ᱫᱚ ᱚᱱᱠᱟ ᱦᱚᱲ ᱫᱚ ᱵᱟᱹᱱᱩᱜ ᱠᱚᱣᱟ ᱱᱮᱛᱟᱨ ᱜᱩᱛᱤ ᱠᱟᱹᱲᱢᱤ ᱵᱟᱢ ᱧᱟᱢᱮᱭᱟ᱾ ᱮᱠᱫᱚᱢ ᱡᱚᱛᱚ ᱦᱚᱲᱜᱮ ᱟᱠᱚ ᱚᱲᱟᱜ ᱨᱮᱠᱚ ᱪᱟᱥᱚᱜ ᱠᱟᱱᱟ᱾ ᱟᱠᱚᱣᱟᱜ ᱡᱟᱭᱜᱟ ᱡᱚᱢᱤ ᱨᱮᱱᱟᱜ ᱡᱚᱛᱚ ᱦᱚᱲ ᱠᱚ ᱪᱟᱥᱚᱜ ᱠᱟᱱᱟ᱾
ᱦᱮᱛᱟᱞ-ᱟ
ᱮᱸ ᱮᱠᱟᱞ ᱮᱠᱟᱞ ᱚᱵᱚᱥᱳᱭ ᱪᱟᱥ ᱞᱟᱹᱠᱛᱤᱜ ᱠᱟᱱᱟ ᱵᱟᱢ ᱪᱟᱥ ᱞᱮᱠᱷᱟᱱ ᱡᱚᱢᱟᱢ ᱪᱮᱫ? ᱦᱩᱸ
ᱦᱩᱸ ᱦᱩᱸ᱾
ᱟᱨ ᱚᱵᱚᱥᱳᱭ ᱱᱚᱜᱼᱚᱭ ᱡᱮ ᱠᱟᱛᱷᱟ ᱜᱚᱝᱠᱮᱢ ᱞᱟᱹᱭ ᱠᱮᱫᱟ ᱡᱮ ᱜᱩᱛᱤ ᱠᱟᱹᱲᱢᱤ ᱠᱟᱛᱮᱜ ᱡᱚᱢ᱾ ᱱᱚᱣᱟ ᱫᱚ ᱥᱟᱹᱨᱤᱜᱮ ᱱᱟᱜ ᱱᱚᱣᱟ ᱫᱚ, ᱟᱹᱰᱤ ᱵᱤᱥᱮᱥ ᱠᱟᱭᱛᱮ ᱧᱮᱞᱚᱜᱚᱜᱼᱟ, ᱦᱮᱸ᱾ ᱡᱮ ᱱᱚᱣᱟ ᱫᱚ ᱱᱟᱜ ᱥᱟᱱᱛᱟᱲ ᱜᱮ ᱵᱤᱥᱮᱥ ᱠᱟᱭᱛᱮ ᱜᱩᱛᱤ ᱠᱟᱹᱲᱢᱤ ᱠᱟᱛᱮᱜ ᱫᱚᱠᱚ ᱡᱚᱢ ᱦᱟᱨᱟᱜ ᱠᱟᱱᱟ ᱜᱚᱝᱠᱮ, ᱟᱫᱚ ᱜᱚᱝᱠᱮ ᱦᱚᱜᱼᱚᱭ ᱡᱮ ᱜᱩᱛᱤ ᱠᱟᱹᱲᱢᱤ ᱠᱟᱛᱮᱜ ᱠᱚ ᱡᱚᱢ ᱮᱫᱟ ᱱᱚᱣᱟ ᱵᱟᱵᱚᱛ ᱛᱤᱱᱟᱹᱜᱴᱟ ᱯᱚᱡᱮᱴᱤᱵᱷ ᱱᱮᱜᱮᱴᱤᱵᱷ ᱞᱮᱠᱟᱵᱤᱱ ᱢᱚᱱᱮᱭᱮᱫᱟ᱾
ᱦᱚᱸ
ᱢᱟᱱᱮ ᱱᱚᱣᱟ ᱵᱷᱟᱜᱮᱭᱟ ᱥᱮ ᱵᱟᱝᱟ?
ᱟᱸ ᱡᱮᱞᱮᱠᱟ ᱵᱚᱱ ᱢᱤᱱᱮᱜᱠᱟᱱ ᱜᱩᱛᱤ ᱠᱟᱹᱲᱢᱤ ᱫᱚ ᱚᱸᱻ ᱪᱮᱞᱠᱟ ᱢᱮᱱ ᱢᱮᱱ ᱜᱮᱭᱟ ᱟᱢ ᱚᱸᱰᱮᱱᱟᱜ ᱪᱮᱫ ᱛᱮᱪᱚᱢ ᱠᱟᱹᱢᱤ ᱛᱟᱦᱮᱱᱟ ᱚᱲᱟᱜ ᱨᱮ ᱟᱨ ᱥᱟᱞᱟᱜ ᱛᱮ ᱡᱟᱹᱥᱛᱤ ᱜᱤ ᱜᱩᱛᱤ ᱠᱟᱹᱲᱢᱤ ᱪᱮᱛᱟᱱ ᱨᱮ ᱟᱸ ᱠᱟᱹᱢᱤᱜᱮ ᱚᱲᱟᱜ ᱨᱮᱱᱟᱜ ᱠᱟᱹᱢᱤ ᱫᱚ ᱩᱱᱠᱩ ᱪᱮᱛᱟᱱ ᱨᱮ ᱛᱟᱦᱮᱸᱱᱟ ᱛᱚ ᱟᱨ ᱚᱱᱟ ᱜᱩᱛᱤ ᱠᱟᱹᱲᱢᱤ ᱫᱚ ᱚᱱᱮ ᱠᱚ ᱢᱮᱱᱟ ᱵᱚᱞᱮ ᱤᱱᱟᱹᱜ ᱟᱢ ᱡᱟᱦᱟᱸ ᱢᱟᱱ ᱥᱚᱱᱢᱟᱱ ᱧᱟᱢᱚᱜ ᱡᱟᱹᱨᱩᱲ ᱛᱟᱦᱮᱸᱱᱟ ᱚᱱᱟ ᱠᱚ ᱵᱟᱢ ᱧᱟᱢᱟ᱾ ᱛᱚ ᱢᱟᱱᱚᱣᱟ ᱞᱮᱠᱟᱛᱮ ᱚᱱᱟᱛᱮ ᱜᱩᱛᱤ ᱠᱟᱹᱲᱢᱤ ᱫᱚ ᱤᱱᱟᱹᱜ ᱵᱮᱥ ᱵᱟᱝ ᱴᱷᱤᱠᱟ᱾ ᱟᱫᱚ ᱱᱤᱛᱟᱜ ᱡᱩᱜᱽ ᱨᱮᱫᱚ ᱵᱚᱱ ᱧᱮᱞ ᱞᱮᱠᱷᱟᱱ ᱜᱩᱛᱤ ᱠᱟᱹᱲᱢᱤ ᱫᱚ ᱦᱮᱸ ᱮᱴᱟᱜ ᱠᱚᱨᱮᱫᱚ ᱦᱚᱭᱛᱮ ᱯᱟᱨᱮ ᱢᱮᱱᱟᱜ ᱠᱚᱜᱮᱭᱟ᱾ ᱠᱤᱱᱛᱩ ᱟᱞᱮ ᱱᱚᱣᱟ ᱴᱚᱴᱷᱟ ᱠᱚᱨᱮ ᱫᱚ ᱜᱩᱛᱤ ᱠᱟᱹᱢᱤ ᱫᱚ ᱵᱟᱢ ᱧᱟᱢᱮ ᱜᱮᱭᱟ᱾ ᱱᱮᱛᱟᱨ ᱫᱚ ᱥᱟᱱᱛᱟᱲ ᱫᱚ ᱮᱠᱫᱚᱢ ᱮᱠᱫᱚᱢ
ᱟᱹᱰᱤ ᱱᱟᱯᱟᱭ ᱟᱪᱷᱟ ᱜᱚᱢᱠᱮ ᱡᱮᱦᱮᱛᱩ ᱱᱚᱣᱟ ᱠᱟᱛᱷᱟ ᱵᱤᱱ ᱨᱟᱠᱟᱵ ᱠᱮᱫᱟ᱾ ᱛᱚ ᱜᱚᱝᱠᱮ ᱡᱟᱦᱟᱸ ᱞᱮᱠᱟ ᱱᱤᱛ ᱚᱠᱛᱚ ᱨᱮ ᱧᱮᱞᱚᱜ ᱠᱟᱱᱟ ᱡᱮ ᱥᱮ ᱟᱪᱷᱟ ᱥᱮᱫᱟᱭ ᱞᱮᱠᱟ ᱠᱤ ᱟᱵᱚ ᱱᱤᱛ ᱦᱚᱸ ᱢᱮᱱᱟᱜ ᱵᱚᱱᱟ? ᱡᱮ ᱱᱤᱛ ᱦᱚᱸ ᱮᱠᱷᱚᱱᱳ ᱚᱱᱠᱟ ᱟᱸᱫᱷᱟ ᱯᱟᱹᱛᱭᱟᱹᱣ ᱮᱠᱷᱚᱱᱳ ᱞᱮᱞᱦᱟ ᱮᱠᱷᱚᱱᱳ ᱚᱱᱠᱟᱜᱮ ᱞᱟᱛᱟᱨ ᱨᱮ ᱢᱤᱫᱴᱮᱱ ᱡᱟᱹᱛ ᱞᱮᱠᱟ ᱠᱚ ᱧᱮᱞ ᱵᱚᱱᱟ ᱜᱚᱝᱠᱮ ᱱᱚᱣᱟ ᱵᱟᱨᱮᱛᱮ ᱢᱤᱫ ᱵᱟᱨ ᱠᱟᱛᱷᱟ
ᱦᱳᱭ ᱱᱚᱣᱟ ᱫᱚ ᱟᱪᱷᱟ ᱡᱟᱸᱦᱟ ᱞᱮᱠᱟ ᱯᱟᱹᱦᱤᱞ ᱵᱚᱱ ᱛᱟᱦᱮᱸ ᱠᱟᱱᱟ᱾ ᱚᱱᱟ ᱠᱚᱫᱚᱵᱚᱱ ᱯᱷᱮᱨᱟᱣ ᱧᱚᱜ ᱠᱟᱱᱟ᱾ ᱠᱤᱱᱛᱩ ᱡᱟᱦᱟᱸ ᱞᱮᱠᱟ ᱯᱷᱮᱨᱟᱣ ᱡᱟᱹᱨᱩᱲ ᱛᱟᱦᱮᱸ ᱠᱟᱱᱟ᱾ ᱚᱱᱟ ᱫᱚ ᱵᱟᱵᱚᱱ ᱯᱷᱮᱨᱟᱣ ᱠᱟᱱᱟ ᱡᱮᱞᱟᱠᱟ ᱵᱚᱱ ᱢᱮᱱᱟ᱾ ᱥᱚᱢᱚᱭ ᱢᱤᱫᱴᱮᱱ ᱢᱮᱱᱟᱜᱼᱟ, ᱥᱚᱢᱚᱭ ᱚᱠᱟᱞᱮᱠᱟ ᱪᱟᱞᱟᱜ ᱠᱟᱱᱟ᱾ ᱚᱱᱟ ᱥᱚᱢᱚᱭ ᱛᱟᱞᱟᱜ ᱥᱟᱞᱟᱜ ᱡᱟ ᱡᱟᱦᱟᱱ ᱡᱟᱹᱛ ᱵᱟᱠᱚ ᱢᱤᱞᱚᱜ-ᱟ ᱚᱱᱟ ᱥᱚᱢᱚᱭ ᱥᱟᱛ ᱵᱟᱠᱚ ᱛᱟᱲᱟᱢᱟ ᱩᱱᱠᱩ ᱡᱚᱛᱚ ᱠᱚ ᱛᱟᱭᱱᱚᱢᱚᱜ ᱜᱮᱭᱟ ᱟᱨ ᱟᱵᱚ ᱦᱚᱲ ᱫᱚ ᱟᱫᱚ ᱟᱵᱚ ᱥᱟᱱᱛᱟᱲ ᱡᱟᱹᱛ ᱫᱚ ᱚᱱᱠᱟᱜᱮ, ᱥᱚᱢᱚᱭ ᱥᱟᱞᱟᱜ ᱫᱚ ᱵᱟᱵᱚᱱ ᱛᱟᱲᱟᱢᱮᱜ-ᱟ᱾ ᱡᱩᱫᱤ ᱵᱚᱱ ᱧᱮᱞ ᱞᱮᱠᱷᱟᱱ ᱱᱤᱛᱟᱜ ᱥᱚᱢᱚᱭ ᱟᱸ ᱱᱤᱛᱚᱜ ᱡᱩᱫᱤ ᱵᱚᱱ ᱧᱮᱞ ᱞᱮᱠᱷᱟᱱ ᱚᱞᱚᱜ ᱯᱟᱲᱦᱟᱜ ᱠᱟᱱ ᱜᱮᱭᱟᱵᱚᱱ ᱴᱷᱤᱠ ᱠᱟᱛᱷᱟ ᱠᱟᱱ ᱜᱮᱭᱟ᱾ ᱠᱤᱱᱛᱩ ᱡᱟᱹᱥᱛᱤ ᱫᱚ ᱵᱟᱠᱚ ᱚᱞᱚᱜ ᱯᱟᱲᱦᱟᱜ ᱠᱟᱱᱟ᱾ ᱡᱚᱫᱤ ᱠᱚ ᱚᱞᱚᱜ ᱯᱟᱲᱦᱟᱜ ᱠᱟᱱ ᱨᱮᱦᱚᱸ ᱠᱤᱪᱷᱩᱜᱟᱱ ᱫᱷᱟᱹᱵᱤᱡ ᱠᱚ ᱢᱟᱫᱽᱫᱷᱚᱢᱤᱠ ᱜᱮᱭᱟᱱ ᱫᱷᱟᱹᱵᱤᱡ ᱠᱚ ᱯᱟᱲᱦᱟᱜ ᱠᱟᱱᱟ ᱜᱤᱫᱽᱨᱟᱹ ᱠᱚ ᱵᱟᱜᱟᱣᱮᱫ ᱠᱚᱣᱟ ᱛᱚ ᱩᱱᱟᱹᱜ ᱜᱟᱱ ᱯᱟᱲᱦᱟᱣᱛᱮᱫ ᱠᱟᱹᱢᱤ ᱵᱟᱭ ᱮᱢᱟ ᱥᱮ ᱥᱮ ᱱᱤᱛᱚᱜ ᱟᱜ ᱡᱩᱜᱽ ᱵᱚᱱ ᱧᱮᱞ ᱞᱮᱠᱷᱟᱱ ᱱᱤᱛᱚᱜ ᱫᱚ ᱮ ᱟᱭ ᱡᱩᱜᱽ ᱦᱮᱡ ᱮᱱᱟ ᱡᱩᱫᱤ ᱟᱵᱚ ᱛᱮ ᱮ ᱟᱭ ᱥᱮᱫ ᱦᱚᱸ ᱵᱟᱵᱚᱱ ᱛᱟᱲᱟᱢᱟ ᱛᱚᱵᱮ ᱠᱷᱟᱱ ᱟᱨᱦᱚᱸ ᱟᱵᱚ ᱫᱚ ᱛᱟᱭᱱᱚᱢ ᱥᱮᱫ ᱵᱚᱱ ᱪᱟᱞᱟᱜᱼᱟ ᱚᱱᱟᱛᱮ ᱥᱚᱢᱚᱭ ᱥᱟᱞᱟᱜ ᱚᱠᱟ ᱞᱮᱠᱟ ᱪᱟᱞᱟᱜ ᱠᱟᱱᱟ ᱱᱚᱣᱟ ᱫᱤᱥᱚᱢ ᱫᱩᱱᱤᱭᱟᱹ ᱚᱱᱟ ᱛᱩᱞᱩᱡ ᱛᱚᱞ ᱢᱤᱞᱟᱹᱣ ᱛᱟᱦᱮᱱ ᱡᱚᱲᱟᱜ ᱵᱟᱠᱷᱟᱡ ᱫᱚᱵᱚᱱ ᱛᱟᱭᱱᱚᱢᱚᱜ ᱜᱮᱭᱟ ᱟᱨ ᱚᱱᱟ ᱥᱚᱢᱚᱭ ᱛᱮ ᱦᱟᱸᱜ ᱵᱦᱩᱞ ᱛᱟᱲᱟᱢᱮᱫ ᱠᱟᱱ ᱛᱮᱜᱮ ᱱᱤᱛ ᱫᱷᱟᱹᱵᱤᱡ ᱵᱚᱱ ᱛᱟᱭᱱᱚᱢ ᱠᱟᱱᱟ
ᱮᱠᱟᱞᱟ ᱟᱹᱰᱤ ᱡᱚᱛ ᱡᱚᱛᱷᱟᱛ ᱠᱟᱛᱷᱟ ᱵᱮᱤᱱ ᱞᱟᱹᱭ ᱠᱮᱫᱮᱜᱼᱟ ᱡᱟᱦᱟᱸᱞᱮᱠᱟ ᱥᱚᱢᱚᱭ ᱥᱟᱶᱛᱮ ᱟᱯᱱᱟᱨ ᱦᱚᱸ ᱚᱱᱟ ᱟᱹᱨᱩ ᱯᱷᱮᱨᱟᱣ ᱦᱩᱭᱩᱜᱼᱟ ᱡᱟᱦᱟᱸ ᱫᱚ ᱢᱮᱱ ᱜᱟᱱᱚᱜᱼᱟ ᱡᱮᱞᱮᱠᱟ ᱢᱤᱫᱴᱮᱱ ᱚᱠᱛᱚ ᱪᱟᱞᱟᱣ ᱞᱮᱱᱠᱷᱟᱱ ᱚᱱᱟ ᱚᱠᱛᱚ ᱛᱚ ᱵᱟᱝ ᱨᱩᱣᱟᱹᱲᱟ ᱛᱚ ᱚᱱᱟ ᱚᱠᱛᱚ ᱨᱮᱜ ᱟᱢᱦᱚᱱᱟᱜ ᱟᱹᱨᱩ ᱯᱷᱮᱨᱟᱣ ᱦᱩᱭᱩᱜ ᱛᱟᱢᱟ ᱡᱩᱜ ᱵᱚᱫᱚᱞᱚᱜ ᱠᱟᱱᱟ ᱢᱟᱹᱱᱢᱤᱭᱟᱜ ᱢᱚᱱᱮ ᱠᱚ ᱩᱭᱦᱟᱹᱨ ᱵᱷᱟᱵᱱᱟ ᱠᱚᱦᱚᱸ ᱵᱚᱫᱚᱞᱚᱜ ᱠᱟᱱᱟ ᱚᱱᱮ ᱚᱱᱠᱟᱜ ᱜᱮ ᱟᱵᱚ ᱦᱚᱸ ᱵᱤᱥᱮᱥ ᱠᱟᱭᱛᱮ ᱥᱟᱱᱛᱟᱲ ᱡᱟᱹᱛ ᱦᱚᱸ ᱵᱚᱫᱚᱞ ᱦᱩᱭᱩᱜ ᱛᱟᱵᱚᱱᱟ
ᱦᱮᱸ ᱦᱮᱸ ᱦᱮᱸ
ᱟᱪᱷᱟ ᱜᱚᱝᱠᱮ ᱡᱮᱦᱮᱛᱩ ᱟᱨ ᱠᱟᱹᱴᱤᱡ ᱪᱟᱞᱟᱝ ᱚᱠᱛᱚ ᱟᱹᱰᱤ ᱟᱭᱢᱟ ᱢᱮᱱᱟᱜ ᱟᱠᱟᱫ ᱜᱮᱭᱟ ᱛᱟᱦᱚᱞᱮ ᱜᱚᱢᱠᱮ ᱱᱚᱜᱼᱚᱭ ᱡᱮ ᱱᱤᱛ ᱚᱠᱛᱚᱨ ᱨᱮᱱ ᱟᱹᱰᱤ ᱟᱵᱚᱨᱮᱱ ᱡᱟᱦᱟᱸ ᱟᱹᱜᱩᱱ ᱠᱚ ᱡᱩᱣᱟᱹᱱ ᱠᱚ ᱚᱞᱚᱜ ᱯᱟᱲᱦᱟᱣ ᱠᱷᱚᱱ ᱠᱚ ᱥᱟᱦᱟᱜ ᱠᱟᱱᱟ ᱜᱚᱢᱠᱮ ᱱᱚᱣᱟ ᱵᱟᱨᱮᱛᱮ ᱱᱤᱛᱚᱜ ᱢᱤᱫᱵᱟᱨ ᱠᱟᱛᱷᱟ ᱞᱟᱹᱭᱵᱤᱱ
ᱟᱪᱷᱟ ᱡᱩᱫᱤ ᱵᱚᱱ ᱧᱮᱞᱟ ᱡᱩᱣᱟᱹᱱ ᱠᱚᱠᱚ ᱚᱞᱚᱜ ᱯᱟᱲᱦᱟᱜ ᱠᱚ ᱥᱟᱦᱟᱜ ᱠᱟᱱᱟ ᱛᱚ ᱱᱚᱣᱟ ᱦᱤᱥᱟᱹᱵ ᱫᱚ ᱚ ᱟᱭᱢᱟ ᱞᱮᱠᱟᱱᱟᱜ ᱨᱤᱡᱚᱱ ᱛᱟᱦᱮᱸ ᱦᱩᱭ ᱫᱟᱲᱮᱭᱟᱜᱼᱟ
ᱦᱮᱸ ᱚᱵᱚᱥ ᱥᱚᱭ ᱞᱟᱹᱭ ᱵᱤᱱ ᱦᱮᱸ
ᱡᱮᱞᱮᱠᱟ ᱵᱚᱱ ᱢᱮᱱᱟ ᱢᱤᱫᱴᱮᱱ ᱨᱮᱸᱜᱮᱡ ᱜᱷᱟᱨᱚᱸᱧᱡᱽ ᱨᱮᱱ ᱜᱤᱫᱽᱨᱟᱹ ᱡᱚᱫᱤ ᱯᱟᱲᱦᱟᱜ ᱠᱟᱱᱟᱭ ᱛᱚ ᱡᱩᱫᱤ ᱜᱚᱜᱚ ᱵᱟᱵᱟ ᱥᱤᱠᱷᱱᱟᱹᱛ ᱵᱟᱠᱚ ᱛᱟᱦᱮᱱ ᱠᱷᱟᱱ
ᱦᱮᱸ
ᱜᱚ ᱜᱚᱜᱚᱵᱟᱵᱟ ᱡᱩᱫᱤ ᱥᱤᱠᱷᱟ ᱨᱮᱱᱟᱜ ᱢᱩᱞ ᱪᱮᱫ ᱠᱟᱱᱟ ᱚᱱᱟ ᱨᱮᱱᱟᱜ ᱛᱤᱱᱟᱹᱜ ᱫᱟᱲᱮ ᱢᱮᱱᱟᱜᱼᱟ ᱚᱱᱟ ᱡᱩᱫᱤ ᱜᱚᱜᱚᱵᱟᱵᱟᱭ ᱵᱟᱰᱟᱭ ᱠᱷᱟᱱ ᱛᱚ ᱩᱱᱤ ᱜᱤᱫᱽᱨᱟᱹ ᱫᱚ ᱠᱷᱟᱹᱞᱤ ᱦᱚᱲ ᱨᱤᱱ ᱜᱤᱫᱽᱨᱟᱹ ᱧᱮᱞᱛᱮ ᱤᱥᱠᱩᱞᱮ ᱠᱩᱞᱤᱭᱟ ᱛᱚ ᱛᱷᱚᱲᱟ ᱫᱤᱱᱮ ᱠᱩᱞᱤᱭᱟ ᱩᱱᱤ ᱡᱩᱫᱤ ᱮᱭᱤᱴ ᱱᱟᱭᱤᱱ ᱜᱟᱱᱮ ᱪᱟᱞᱟᱣ ᱞᱮᱱᱠᱷᱟᱱ ᱩᱱᱤ ᱜᱤᱫᱽᱨᱟᱹᱭ ᱵᱟᱜᱟᱣᱼᱟᱭ ᱪᱮᱫᱟᱜ ᱡᱮ ᱟᱡ ᱜᱚᱜᱚ ᱟᱡ ᱵᱟᱵᱟᱭ ᱵᱟᱲᱟᱭᱟ ᱡ ᱤᱧ ᱨᱮᱱ ᱜᱤᱫᱽᱨᱟᱹ ᱯᱟᱲᱦᱟᱣ ᱞᱮᱠᱷᱟᱱ ᱪᱮᱫ ᱦᱩᱭᱩᱜᱼᱟ ᱩᱱᱤ ᱫᱚ ᱦᱚᱲ ᱨᱮᱱ ᱜᱤᱫᱽᱨᱟᱹ ᱧᱮᱞᱛᱮ ᱠᱩᱞᱤᱭᱮ ᱠᱟᱱᱟ ᱛᱚ ᱩᱱᱤ ᱜᱤᱫᱽᱨᱟᱹ ᱫᱚ ᱞᱟᱦᱟ ᱥᱮᱫ ᱵᱟᱭ ᱛᱟᱲᱟᱢ ᱞᱮᱱᱠᱷᱟᱱ ᱵᱷᱟᱜᱟᱜᱼᱟᱭ ᱟᱨ ᱢᱤᱫ ᱟᱫᱚᱢ ᱠᱚ ᱜᱤᱫᱽᱨᱟᱹ ᱫᱚ ᱱᱚᱝᱠᱟ ᱦᱩᱭᱩᱜ ᱠᱟᱱᱟ ᱜᱚᱜᱚᱵᱟᱵᱟ ᱡᱩᱫᱤ ᱦᱩᱫᱤᱥ ᱛᱟᱦᱮᱱ ᱛᱟᱠᱚ ᱠᱷᱟᱱ ᱡᱮ ᱥᱤᱠᱷᱟ ᱨᱮᱱᱟᱜ ᱫᱟᱲᱮ ᱪᱮᱫ ᱠᱟᱱᱟ ᱛᱚ ᱩᱱᱤ ᱜᱚᱜᱚᱵᱟᱵᱟ ᱡᱟᱦᱟᱸ ᱛᱤᱱᱟ. ᱜ ᱟᱹᱠᱤᱱᱟᱜ ᱟ ᱚᱱᱮ ᱠᱚ ᱢᱮᱱᱟ ᱵᱚᱞᱮ ᱢᱤᱫ ᱵᱮᱞᱟ ᱠᱚᱢ ᱫᱟᱠᱟᱭ ᱡᱚᱢᱟ ᱠᱤᱱᱛᱩ ᱟᱡ ᱨᱮᱱ ᱜᱤᱫᱽᱨᱟᱹ ᱞᱟᱹᱜᱤᱫ ᱫᱚᱭ ᱠᱩᱞᱟᱹᱣᱟ ᱦᱳᱭ ᱦᱳᱭ ᱦᱳᱭ ᱚᱱᱟᱛᱮ ᱜᱚᱜᱚᱼᱵᱟᱵᱟ ᱛᱤᱱ ᱫᱷᱟᱹᱵᱤᱡ ᱱᱚᱣᱟ ᱠᱚ ᱪᱮᱛᱟᱱ ᱨᱮ ᱵᱟᱠᱚ ᱦᱩᱫᱤᱥᱟ ᱛᱚ ᱩᱱ ᱜᱤᱫᱽᱨᱟᱹ ᱫᱚ ᱵᱟᱠᱚ ᱞᱟᱦᱟᱜᱼᱟ ᱪᱮᱫᱟᱜ ᱡᱮ ᱜᱤᱫᱽᱨᱟᱹ ᱫᱚ ᱤᱱ ᱚᱠᱛᱮ ᱨᱮᱫᱚ ᱚᱱᱮ ᱠᱚ ᱢᱮᱱᱟ ᱠᱳᱢᱨᱚ ᱴᱩᱭᱮᱞᱵᱷ ᱜᱟᱱ ᱡᱚᱠᱷᱚᱱ ᱵᱟᱠᱚ ᱯᱟᱥᱟ ᱡᱮ ᱢᱮᱴᱨᱤᱠ ᱡᱚᱠᱷᱚᱱ ᱵᱟᱠᱚ ᱯᱟᱥᱟ ᱤᱱ ᱫᱷᱟᱹᱵᱤᱡ ᱫᱚ ᱟᱠᱚᱣᱟᱜ ᱵᱨᱮᱱᱰ ᱰᱮᱵᱷᱞᱚᱯ ᱵᱟᱝ ᱛᱟᱦᱮᱱᱟ ᱤᱱᱟᱹ ᱫᱷᱟᱹᱵᱤᱡ ᱵᱟᱠᱚ ᱦᱩᱫᱤᱥ ᱛᱤᱭᱟᱜᱟ
ᱮᱠᱫᱚᱢ ᱮᱠᱫᱚᱢ ᱟᱹᱰᱤ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱜᱚᱢᱠᱮ ᱦᱚᱜᱼᱚᱭ ᱡᱮ ᱡᱟᱦᱟᱸᱭ ᱫᱚ ᱫᱤᱭᱟᱹ ᱨᱮᱸᱜᱮᱡ ᱟᱱ ᱠᱚ ᱩᱱᱠᱩᱨᱮᱱ ᱜᱚᱜᱚ ᱵᱟᱵᱟ ᱫᱚ ᱯᱟᱞᱮᱱ ᱩᱱᱟᱹᱜ ᱴᱟᱜ ᱚᱞᱚᱜ ᱯᱟᱲᱦᱟᱣ ᱥᱮ ᱥᱤᱠᱠᱷᱟ ᱵᱟᱹᱱᱩᱜ ᱛᱮ ᱟᱠᱚ ᱨᱮᱱ ᱜᱤᱫᱽᱨᱟᱹ ᱠᱚᱱᱟᱜ ᱩᱱᱟᱹᱜᱴᱟ ᱡᱚᱛᱷᱟᱛ ᱥᱚᱴᱷᱤᱠ ᱥᱟᱹᱦᱤᱡ ᱩᱢ ᱵᱟᱠᱚ ᱜᱟᱭᱰᱮᱱᱥ ᱮᱜ ᱠᱚᱣᱟ ᱦᱮᱸ᱾
ᱦᱩᱜ ᱦᱩᱸ
ᱡᱮ ᱮᱴᱟᱜ ᱨᱮᱱ ᱮᱜ ᱮᱴᱟᱜ ᱜᱤᱫᱽᱨᱟᱹ ᱠᱚ ᱞᱮᱠᱟ ᱜᱮ ᱟᱠᱚᱱᱟᱜ ᱩᱱᱠᱩ ᱥᱟᱶ ᱜᱮᱠᱚ ᱠᱩᱞ ᱜᱚᱜ ᱠᱟᱠᱚᱣᱟ᱾ ᱟᱨ ᱦᱚᱸ ᱡᱟᱦᱟᱸᱭ ᱜᱚᱜᱚᱼᱵᱟᱵᱟ ᱨᱮᱱ ᱚ ᱥᱤᱠᱠᱷᱤᱛᱚ ᱜᱮᱭᱟ ᱠᱚ ᱚᱞᱚᱜ ᱯᱟᱲᱦᱟᱣ ᱢᱮᱱᱟᱜ ᱛᱟᱠᱚᱣᱟ ᱩᱱᱠᱩ ᱫᱚ ᱚᱵᱚᱥᱭ ᱟ-ᱟᱡᱨᱮᱱ ᱟ-ᱤ ᱜᱤᱫᱟᱹᱨ ᱟᱹᱰᱤᱴᱟ ᱴᱮᱴᱢᱮᱱ ᱢᱮᱜ ᱞᱩᱛᱩᱨ ᱟᱭ ᱠᱟᱱᱟᱭ ᱡᱮᱞᱮᱠᱟ ᱚᱞᱚᱜ ᱯᱟᱲᱦᱟᱣ ᱥᱮᱫ ᱛᱮᱭ ᱞᱟᱦᱟ ᱫᱟᱲᱮᱭᱟᱜ ᱢᱟ᱾
ᱦᱩᱸ ᱦᱩᱸ
ᱟᱨ ᱴᱷᱤᱠ ᱟᱨ ᱢᱤᱫᱴᱮᱱ ᱟᱹᱰᱤ ᱢᱤᱫᱴᱮᱱ ᱢᱚᱱᱮᱨᱮ ᱞᱟᱜᱟᱣ ᱨᱮᱱᱟᱜ ᱠᱟᱛᱷᱟ ᱵᱮᱱ ᱞᱟᱹᱭ ᱠᱮᱫᱟ ᱡᱟᱦᱟᱸ ᱞᱮᱠᱟ ᱢᱤᱫ ᱵᱮᱲᱟ ᱵᱟᱝ ᱡᱚᱢ ᱠᱟᱛᱮᱜ ᱨᱮᱦᱚᱸ ᱚᱸ ᱜᱤᱫᱽᱨᱟᱹ ᱫᱚ ᱚ-ᱚᱵᱚᱥᱥᱳᱭ ᱮᱱᱟ ᱚᱞᱚᱜ ᱯᱟᱲᱦᱟᱜ ᱫᱚ ᱪᱮᱫ ᱟᱭ ᱦᱩᱭᱩᱜ ᱜᱮᱭᱟ ᱱᱚᱣᱟ
ᱦᱩ
ᱥᱟᱹᱨᱤᱜᱮ ᱟᱹᱰᱤ ᱮᱠᱟᱞ ᱥᱟᱹᱨᱤ ᱠᱟᱛᱷᱟ ᱵᱤᱱ ᱞᱟᱹᱭ ᱠᱮᱫᱟ᱾
ᱩᱸᱦ
ᱜᱚᱢᱠᱮ ᱛᱟ ᱟᱹᱰᱤ ᱟᱭᱢᱟ ᱥᱟᱨᱦᱟᱣ᱾ ᱟᱹᱰᱤ, ᱟᱹᱰᱤ᱾ ᱠᱷᱟᱴᱚ ᱛᱮᱜᱮ ᱢᱩᱪᱟᱹᱫ ᱦᱩᱭᱩᱜᱼᱟ ᱜᱚᱝᱠᱮ᱾
ᱚ ᱦᱳᱭ ᱦᱳᱭ, ᱦᱩᱸ᱾ ᱴᱷᱤᱠᱜᱮᱭᱟ ᱴᱷᱤᱠᱜᱮᱭᱟ ᱟᱨ ᱵᱟᱨᱟᱢ ᱚᱸ ᱥᱚᱢᱚᱭ ᱠᱚᱦᱚ ᱦᱩᱭ ᱞᱮᱱᱠᱷᱟᱱ ᱦᱟᱸᱜ ᱧᱟᱯᱟᱢ ᱦᱩᱭᱩᱜᱼᱟ, ᱱᱤᱛᱚᱜ ᱥᱚ